ᱟᱸᱡᱚᱢᱚᱜ ᱠᱟᱱᱟ ᱤᱧᱟᱜ ᱨᱚᱲ
ᱦᱮᱸ ᱟᱸᱡᱚᱢᱚᱜ ᱠᱟᱱᱟ
ᱦᱳᱭᱛᱚ ᱢᱚᱡᱽ ᱠᱚᱡ ᱥᱮ ᱡᱟᱦᱟᱸ ᱞᱮᱠᱟ ᱜᱮᱫ ᱜᱮᱫ
ᱵᱟᱝ ᱱᱟᱯᱟᱭ ᱜᱮ‌ ᱟᱸᱡᱚᱢᱚᱜ ᱠᱟᱱᱟ
ᱟᱪᱪᱷᱟ ᱛᱟᱦᱚᱞᱮ ᱞᱟᱹᱭᱢᱮ ᱪᱮᱫ ᱠᱚᱢ ᱪᱤᱠᱟᱹᱭᱮᱫᱟ ᱛᱟᱦᱚᱞᱮ ᱱᱤᱛᱚᱜ ᱫᱚ
ᱱᱮ ᱱᱤᱛᱚᱜ ᱠᱤᱫᱩᱜ ᱦᱚᱭᱱᱟ
ᱟᱪᱪᱷᱟ ᱩᱱᱟᱜ ᱞᱚᱜᱚᱱ
ᱦᱮᱸ ᱞᱚᱜᱚᱱ ᱜᱮ ᱞᱚ ᱞᱚ ᱠᱤᱫᱩᱜ ᱦᱩᱭᱱᱟ
ᱦᱩᱸ ᱦᱩᱸ ᱟᱨ ᱛᱟᱦᱞᱮ ᱪᱮᱫ ᱠᱚ ᱩᱛᱩ ᱦᱩᱭᱞᱮᱱ ᱛᱟᱦᱮᱸᱱ ᱱᱤᱛᱚᱜ ᱫᱚ
ᱱᱤᱛᱚᱜ ᱦᱩᱭ ᱞᱮᱱᱟ ᱫᱟᱹᱞ ᱩᱛᱩ ᱛᱟᱦᱮᱸ ᱠᱟᱱᱟ
ᱦᱩᱸ
ᱟᱨ ᱯᱚᱴᱚᱞ ᱟᱞᱩ ᱥᱚᱵᱡᱤ
ᱟᱪᱪᱷᱟ ᱟᱹᱰᱤ ᱢᱚᱡᱽ
ᱦᱮᱸ ᱟᱢ ᱪᱮᱫ ᱮᱢ ᱪᱤᱠᱟᱹᱭᱮᱫᱟ
ᱤᱧ ᱱᱚᱜ ᱚᱭ ᱡᱚᱢ ᱵᱟᱲᱟ ᱠᱟᱛᱮᱜ ᱤᱧ ᱫᱩᱲᱩᱵ ᱟᱠᱟᱱᱟ ᱱᱤᱛᱚᱜ ᱫᱚ
ᱟᱪᱪᱷᱟ
ᱟᱫᱚ ᱛᱟᱦᱚᱞᱮ ᱟᱯᱮᱥᱮᱫ ᱱᱤᱛᱚᱜ ᱨᱤᱢᱤᱞ ᱠᱟᱫᱟᱭ ᱥᱮ ‌ ᱫᱟᱜ ᱵᱟᱭ ᱡᱟᱹᱲᱤ ᱫᱟ ᱱᱤᱛᱟᱹᱜ
ᱵᱟᱝ ᱫᱟᱜ ᱵᱟᱝ ᱧᱩᱨᱩᱜ ᱠᱟᱱᱟ ᱛᱚ ᱚᱱᱛᱮ ᱧᱩᱨᱩᱜ ᱠᱟᱱᱟ ᱫᱟᱜ
ᱵᱟᱝ ᱛᱚᱠᱷᱚᱱ ᱛᱟᱨᱟᱥᱤᱧ ᱟᱭᱩᱵ ᱟᱹᱭᱩᱵ ᱚᱠᱛᱚᱮ ᱛᱚᱠᱷᱚᱱ ᱫᱟᱜ ᱡᱟᱹᱲᱤᱜ ᱠᱟᱱ ᱛᱟᱦᱮᱱᱟ ᱱᱟᱥᱮ ᱱᱟᱥᱮ ᱟᱨ ᱱᱤᱛᱚᱜ ᱫᱚ ᱛᱷᱤᱨ ᱜᱮᱭᱟ ᱫᱟᱜ ᱫᱚ ᱵᱟᱝ ᱫᱟᱜ ᱫᱟᱭ ᱦᱩᱰᱩᱨ ᱠᱚᱦᱚ ᱵᱟᱭ ᱨᱤᱢᱤᱞ ᱦᱚᱸ ᱵᱟᱭ ᱨᱤᱢᱤᱞ ᱟᱠᱟᱫᱟ
ᱦᱮᱸ
ᱦᱩᱸ
ᱴᱷᱤᱠᱭᱟ ᱫᱤᱭᱮ ᱦᱟ ᱢᱮᱱᱫᱟᱹᱧ ᱚᱱᱛᱮ ᱟᱯᱮ ᱫᱚ ᱵᱟᱯᱞᱟ ᱫᱚ ᱪᱮᱫ ᱞᱮᱠᱟ ᱠᱚ ᱵᱟᱯᱞᱟᱜ ᱛᱮᱦᱮᱱᱟ?
ᱦ ᱟᱞᱮ ᱥᱮᱫ ᱫᱚ ᱵᱟᱯᱞᱟ ᱫᱚ ᱵᱟᱯᱞᱟᱜ ᱜᱮᱭᱟ ᱠᱚ ᱦᱩᱸ,
ᱢᱟᱱᱮ ᱡᱟᱦᱟᱸ ᱧᱮᱞ ᱧᱮᱯᱮᱞ ᱥᱟᱦᱤ ᱡᱩᱦᱤ ᱵᱟᱯᱞᱟ ᱫᱚ ᱚᱱᱟ ᱫᱚ ᱪᱮᱫ ᱞᱮᱠᱟ ᱵᱟᱯᱞᱟ ᱦᱩᱭᱩᱜ-ᱟ? ᱛᱟᱦᱮᱱᱟ ᱪᱷᱟᱴᱠᱟ ᱫᱩᱣᱟᱹᱨ ᱨᱮ ᱦᱩᱭᱩᱜ ᱛᱟᱦᱮᱱᱟ ᱥᱮ ᱪᱷᱟᱢᱰᱟ ᱞᱟᱛᱟᱨ ᱨᱮ?
ᱟᱞᱮ ᱥᱮᱫ ᱫᱚ ᱪᱷᱟᱢᱰᱟ ᱞᱟᱛᱟᱨ ᱨᱮ ᱜᱮ, ᱚᱱᱟ ᱫᱚ ᱡᱟᱦᱟᱸ ᱢᱮᱱ ᱠᱮᱫᱟ ᱧᱮᱞ ᱧᱮᱯᱮᱞ ᱥᱟᱨ ᱥᱟᱹᱜᱩᱱ ᱠᱟᱛᱮ ᱵᱟᱯᱞᱟ ᱦᱮᱥᱮ ᱚᱱᱟ ᱥᱟᱢᱰᱟ ᱞᱟᱛᱟᱨ ᱨᱮᱜᱮ ᱟᱨ ᱡᱟᱦᱟᱸ ᱫᱚ ᱱᱤᱡᱮ ᱱᱤᱡᱮ ᱛᱮᱜᱮ ᱠᱚ ᱱᱤᱡᱮ ᱱᱤᱡᱮ ᱛᱮᱜᱮ ᱚᱲᱟᱜ ᱦᱚᱭ ᱛᱚ ᱢᱤᱫᱴᱟᱝ ᱠᱚᱲᱟ ᱜᱤᱫᱽᱨᱟᱹ ᱢᱤᱫᱴᱮᱱ ᱠᱩᱲᱤ ᱜᱤᱫᱽᱨᱟᱹ ᱤᱫᱤ ᱠᱮᱫᱮᱭᱟ ᱟᱫᱚ ᱚᱱᱟ ᱯᱚᱨᱮ ᱱᱮᱰᱟ ᱜᱚᱴᱟ ᱠᱚ ᱛᱮᱫ ᱵᱷᱟᱣᱥᱟᱣ ᱦᱮᱸ ᱥᱮ ᱦᱮᱸ ᱚᱱᱠᱟ ᱦᱩᱭᱩᱜ-ᱟ, ᱟᱨ ᱟᱯᱮ ᱥᱮᱫ ᱜᱮ ᱚᱠᱟ ᱞᱮᱠᱟ ᱦᱩᱭᱩᱜ-ᱟ?
ᱟᱞᱮ ᱥᱮᱱ ᱫᱚ ᱚᱱᱮ ᱡᱟᱦᱟᱸ ᱥᱟᱭᱤᱡ ᱡᱩᱦᱤ ᱧᱮᱞ ᱧᱮᱯᱮᱞ ᱵᱟᱯᱞᱟ ᱚᱱᱟ ᱫᱚ ᱪᱷᱟᱴᱠᱟ ᱫᱩᱣᱟᱹᱨ ᱡᱟᱦᱟᱸ ᱫᱟᱨᱟᱢ ᱫᱟᱜ ᱠᱟᱛᱮᱜ ᱪᱷᱟᱴᱠᱟ ᱫᱩᱣᱟᱹᱨ ᱨᱮ ᱥᱤᱸᱫᱽᱨᱟ ᱫᱟᱱ ᱦᱩᱭᱩᱜ ᱛᱮᱦᱮᱱᱟ ᱫᱟᱹᱲᱩᱣᱟᱹᱜ ᱪᱮᱛᱟᱱ ᱨᱮ, ᱟᱨ ᱟᱯᱮ ᱫᱚ ᱢᱟᱱᱮ ᱡᱟᱦᱟᱸ ᱞᱟᱹᱭ ᱪᱚ ᱠᱮᱫᱟᱢ, ᱪᱷᱟᱢᱰᱟ ᱞᱟ ᱛᱟ ᱚᱸᱰᱮ ᱪᱷᱟᱢᱰᱟ ᱞᱟᱛᱟᱨ ᱨᱮᱫᱚ ᱚᱠᱟ ᱞᱮᱠᱟ ᱫᱟᱹᱲᱣᱟᱹᱜ ᱪᱮᱛᱟᱱ ᱥᱮ? ᱚᱱᱠᱟ ᱟᱫᱚᱢ ᱟᱫᱚᱢ ᱡᱟᱭᱜᱟ ᱨᱮ ᱧᱮᱞ ᱦᱩᱭ ᱟᱠᱟᱱᱟ ᱡᱮᱢᱚᱱ ᱛᱷᱟᱹᱨᱤ ᱪᱮᱛᱟᱱ ᱚᱱᱠᱟ,
ᱵᱟᱝ ᱟᱞᱮ ᱫᱚ ᱱᱤᱡᱮ ᱫᱚ ᱵᱟᱯᱞᱟᱜ ᱵᱟᱯᱞᱟᱜ ᱪᱟᱞᱟᱣ ᱞᱮᱠᱷᱟᱱ ᱛᱚᱠᱷᱚᱱ ᱪᱮᱛᱟᱱ ᱨᱮ ᱚᱱᱟ ᱵᱟᱯᱞᱟ ᱫᱚ ᱦᱩᱭᱩᱜᱼᱟ᱾
ᱧᱮᱞ ᱵᱟᱲᱟ ᱟᱠᱟᱫᱟ ᱟᱞᱮ ᱥᱮᱜ ᱫᱚ, ᱟᱯᱮ ᱥᱮᱫ ᱫᱚ ᱚᱝᱠᱟ
ᱦᱩᱸ
ᱵᱟᱝ ᱛᱷᱟᱹᱨᱤ ᱪᱮᱛᱟᱱ ᱫᱚ ᱟᱞᱮ ᱥᱮᱱ ᱫᱚ ᱵᱟᱝ ᱦᱩᱭᱩᱜ-ᱟ ᱛᱚᱵᱮ ᱮᱴᱟᱜ ᱮᱴᱟᱜ, ᱟᱫᱚᱢ ᱥᱮᱱ ᱦᱩᱭᱩᱜ ᱛᱟᱦᱮᱸᱱᱟ᱾ ᱛᱷᱟᱹᱨᱤ ᱨᱮ ᱫᱮᱡ ᱠᱟᱛᱮᱡ ᱟᱪᱪᱷᱟ ᱟᱨ ᱱᱚᱣᱟ ᱴᱚᱞᱟ ᱨᱮ ᱦᱳᱭ ᱛᱚ ᱵᱟᱯᱞᱟ ᱦᱩᱭᱩᱜ ᱠᱟᱱᱟ ᱟᱫᱚ ᱟᱯᱮ